ᱦᱮᱞ
ᱦᱩᱸ ᱜᱚᱝᱠᱮ ᱡᱚᱢᱚᱜ ᱠᱟᱱᱟ᱾
ᱦᱮᱸ, ᱜᱚᱝᱠᱮ ᱡᱚᱦᱟᱨ ᱜᱮ᱾
ᱦᱩᱸ ᱡᱚᱦᱟᱨ ᱜᱮ᱾
ᱨᱚᱲ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ ᱟᱸᱚᱢᱚᱜ ᱠᱟ
ᱦᱮᱸ᱾
ᱦᱩᱸ, ᱛᱟᱞᱦᱮ ᱪᱮᱫ ᱞᱮᱠᱟ ᱢᱮᱱᱟᱜ ᱵᱤᱱᱟ ᱱᱟᱯᱟᱭ ᱜᱮᱛᱚ?
ᱦᱮᱸ ᱟᱹᱞᱤᱧ ᱫᱚ ᱱᱟᱯᱟᱭ ᱜᱮ ᱱᱤᱭᱟᱹ ᱜᱷᱟᱹᱲᱤᱡ ᱠᱷᱮᱛ ᱥᱮᱡ ᱨᱮ ᱦᱮᱡ ᱠᱟᱛᱮᱫ ᱫᱩᱲᱩᱵ ᱦᱩᱭ ᱠᱟᱱᱟ᱾
ᱦᱩᱸᱻ ᱦᱩᱸ, ᱛᱟᱦᱞᱮ ᱪᱟᱥ ᱠᱟᱹᱢᱤ ᱠᱚᱫᱚ ᱛᱤᱱᱟᱹᱜ ᱴᱟ ᱞᱟᱦᱟᱜ ᱠᱟᱱ ᱛᱟᱯᱮᱭᱟ, ᱫᱟᱜ ᱠᱚ ᱪᱮᱫ ᱞᱮᱠᱟ ᱡᱚᱨᱚᱭᱫᱟ ᱚᱱᱛᱮ ᱫᱚ?
ᱫᱟᱜ ᱫᱚ ᱡᱟᱹᱲᱤ ᱫᱚ ᱡᱟᱹᱲᱤ ᱠᱮᱫᱟᱭ ᱡᱟᱹᱯᱩᱫ ᱜᱮ ᱟᱬᱜᱚ ᱟᱠᱟᱫ ᱛᱟᱦᱮᱱᱟᱭ ᱟᱫᱚ ᱡᱟᱹᱯ ᱯᱩᱫ ᱠᱟᱛᱮᱫ ᱢᱟ ᱱᱤᱭᱟᱹ ᱜᱷᱟᱹᱲᱤᱡ ᱛᱮ ᱪᱟᱨᱟ ᱛᱚᱞᱟ ᱟᱹᱣᱨᱤ ᱦᱩᱭ ᱥᱟᱹᱛᱚᱜ-ᱟ᱾ ᱟᱨ ᱚᱫᱫᱷᱮᱠ ᱠᱚ ᱡᱟᱦᱟᱸ ᱵᱟᱹᱭᱦᱟᱹᱲ, ᱵᱟᱹᱭᱦᱟᱹᱲ ᱠᱚ ᱞᱟᱹᱜᱤᱫ ᱥᱟᱹᱛ ᱟᱠᱟᱱ ᱨᱮᱦᱚᱸ ᱟᱫᱚ ᱫᱟᱜ ᱛᱚ ᱱᱚᱝᱠᱟ ᱞᱮᱠᱟ ᱵᱟᱭ ᱫᱟᱜᱮᱜ-ᱟ᱾ ᱫᱟᱜ ᱡᱩᱫᱤ ᱫᱟᱜ ᱡᱩᱫᱤ ᱱᱚᱣᱟ ᱫᱟᱜ ᱞᱮᱠᱟᱭ ᱫᱟᱜ ᱠᱮᱭᱟ ᱛᱟᱦᱞᱮ ᱠᱷᱟᱱ ᱫᱚ ᱴᱷᱤᱠ ᱜᱮᱭᱟ᱾ ᱱᱚᱣᱟ ᱫᱚ ᱚᱲᱟᱜ ᱨᱮ ᱚᱲᱟᱜ ᱨᱟᱪᱟ ᱞᱚᱥᱚᱫ ᱞᱮᱠᱟᱭ ᱫᱟᱜ ᱜᱮᱜ-ᱟᱭ᱾
ᱦᱮᱸ ᱦᱮᱸ ᱦᱮᱸ ᱦᱮᱸ ᱦᱮᱸ, ᱱᱤᱛᱚᱝ ᱟᱞᱮ ᱥᱮᱫ ᱦᱚᱸ ᱚᱝᱠᱟᱜᱮ᱾ ᱟᱞᱮ ᱠᱚᱣᱟᱜ ᱦᱚᱸ ᱛᱚᱞᱟ ᱠᱚᱫᱚ ᱟᱹᱣᱨᱤ ᱦᱩᱭᱩᱜ ᱛᱟᱞᱮᱭᱟ᱾ ᱛᱚ, ᱫᱟᱜ ᱦᱚᱸ ᱚᱝᱠᱟ ᱫᱚ ᱵᱟᱭ ᱡᱚᱨᱚ ᱟᱠᱟᱫᱟ᱾ ᱚᱝᱠᱟ ᱞᱚᱥᱚᱫ ᱞᱮᱠᱟᱜᱮ ᱦᱩᱭᱩᱜ ᱠᱟᱱᱟ ᱠᱚᱢ ᱠᱚᱢ ᱢᱤᱫ ᱜᱷᱟᱹᱲᱤᱡ ᱢᱤᱫ ᱜᱷᱟᱹᱲᱤᱡ᱾ ᱡᱚᱨᱚᱭᱮᱫᱟᱭ ᱟᱨ ᱚᱝᱠᱟ ᱡᱳᱨ ᱫᱚ ᱵᱟᱭ ᱡᱚᱨᱚᱭᱮᱫᱟᱭ ᱚᱱᱮ ᱟᱥᱛᱮ ᱟᱥᱛᱮ ᱜᱮ ᱡᱚᱨᱚᱭᱮᱫᱟᱭ᱾
ᱦᱩᱸ᱾
ᱡᱟᱦᱟᱸ ᱫᱚ ᱠᱚᱱᱳ ᱠᱟᱹᱢᱤ ᱦᱚᱸ ᱵᱟᱢ ᱫᱟᱲᱮᱭᱟᱜ-ᱟ ᱪᱮᱫ ᱦᱚᱸ ᱵᱟᱝ᱾
ᱵᱟᱝ, ᱵᱟ᱾
ᱦᱩᱸ᱾
ᱟᱫᱚ ᱥᱮᱛᱟᱜ ᱠᱷᱚᱱ ᱢᱟ ᱫᱟᱜ ᱡᱟᱹᱲᱤ ᱫᱚᱭ ᱫᱟᱜ ᱫᱚᱭ ᱡᱟᱹᱲᱤᱭᱮᱫ ᱛᱟᱦᱮᱱ ᱜᱮᱭᱟᱭ ᱟᱫᱚ ᱜᱟᱹᱭ ᱢᱮᱨᱚᱢ ᱚᱲᱟᱜ ᱨᱮᱜᱮ ᱠᱚ ᱛᱟᱦᱮᱸᱜ ᱠᱟᱱᱟ ᱟᱫᱚ ᱩᱝᱠᱩ ᱦᱚᱸ ᱥᱚᱵ ᱫᱤᱱ ᱠᱚ ᱦᱮᱣᱟᱣ ᱠᱟᱱᱟ᱾ ᱢᱤᱫ ᱫᱷᱟᱣ ᱠᱟᱛᱮᱫ ᱟᱲᱟᱜ, ᱟᱫᱚ ᱵᱟᱝ ᱟᱲᱟᱜ ᱞᱮᱦᱚᱸ ᱵᱟᱝ ᱜᱟᱱᱚᱜ ᱠᱟᱱ ᱛᱟᱦᱮᱱᱟ ᱟᱫᱚ ᱧᱮᱞᱫᱟ ᱱᱤᱛ ᱛᱚ, ᱚᱭᱮᱫᱟᱨ ᱴᱷᱤᱠ ᱜᱮᱭᱟ ᱫᱟᱜ ᱡᱟᱹᱲᱤ ᱵᱚᱱᱫᱚ ᱠᱟᱜ-ᱟᱭ ᱛᱟᱦᱞᱮ ᱠᱷᱟᱱ ᱫᱚ ᱱᱤᱛᱚᱜ ᱢᱮᱨᱚᱢ ᱠᱚ ᱥᱚᱵ ᱟᱹᱜᱩ ᱦᱩᱭᱱᱟ᱾
ᱦᱮᱸ ᱦᱮᱸ ᱦᱮᱸ, ᱮᱠᱫᱚᱢ ᱮᱠᱫᱚᱢ᱾ ᱩᱱᱠᱩ ᱦᱚᱸᱛᱚ ᱦᱟᱜ ᱨᱮᱸᱜᱮᱡ ᱢᱮᱱᱟᱜ ᱛᱟᱠᱚᱣᱟ ᱥᱮ ᱩᱱᱠᱩ ᱫᱚ ᱛᱚᱞ ᱠᱟᱛᱮᱜ ᱫᱚ ᱞᱟᱡ ᱫᱚ ᱵᱟᱝ ᱵᱤᱜ ᱛᱟᱠᱚᱣᱟ᱾
ᱵᱟ ᱟᱫᱚ ᱡᱚᱢ ᱮᱢ ᱠᱟᱫ, ᱵᱟ ᱩᱱᱠᱩ ᱫᱚ ᱟᱫᱚ ᱡᱚᱢ ᱮᱢ ᱠᱟᱛᱮᱫ ᱨᱮᱦᱚᱸ ᱛᱚ ᱚᱱᱮ ᱡᱮ ᱥᱚᱵᱫᱤᱱ ᱠᱚ ᱯᱟᱹᱨᱠᱟᱹᱣ ᱠᱟᱱᱟ ᱠᱚ ᱢᱟᱱᱮ ᱵᱟᱨᱦᱮ ᱫᱟᱬᱟᱱ, ᱯᱟᱹᱨᱠᱟᱹᱣ ᱡᱟᱦᱟᱸ ᱛᱤᱱᱟᱹᱜ ᱡᱚᱢ ᱧᱟᱢ ᱟᱨ ᱵᱟᱭ ᱧᱟᱢ ᱵᱟᱦᱨᱮ ᱨᱮ, ᱚᱱᱮ ᱡᱮ ᱦᱮᱡ ᱠᱟᱛᱮ ᱦᱟᱱᱛᱮ ᱱᱟᱛᱮ ᱛᱮᱠᱚ ᱫᱟᱹᱲ ᱵᱟᱲᱟᱭᱟ ᱨᱟᱪᱟᱜ ᱵᱟᱲᱟᱭᱟᱠᱚ ᱚᱱᱟ ᱜᱮ ᱩᱱᱠᱩ
ᱦᱳᱭ ᱦᱳᱭ ᱦᱳᱭ ᱦᱮᱸ ᱦᱮᱸ ᱦᱳᱭ ᱦᱳᱭ᱾
ᱵᱟᱠᱷᱟᱡ ᱡᱚᱢ ᱫᱚ ᱵᱷᱟᱞᱮ ᱞᱮᱠᱟᱜᱮ ᱡᱚᱢ ᱠᱚ ᱧᱟᱢᱟ᱾ ᱥᱚᱵᱩ ᱥᱩᱨ ᱨᱮ ᱵᱤᱨ ᱛᱚ ᱛᱟᱦᱚᱞᱮ ᱥᱟᱠᱟᱢ ᱠᱚᱫᱚ ᱞᱤᱧ ᱤᱧ ᱟᱹᱜᱩ ᱟᱠᱚ ᱜᱮᱭᱟ ᱟᱫᱚ ᱥᱟᱠᱟᱢ ᱟᱹᱜᱩ ᱟᱨᱦᱚ ᱵᱷᱩᱥᱤ ᱠᱚᱞᱤᱧ ᱮᱢᱟ ᱠᱚᱜᱮᱭᱟ᱾
ᱦᱮᱸ ᱦᱮᱸ ᱦᱮᱸ᱾
ᱡᱚᱢ ᱛᱮᱫᱚ ᱵᱟᱝᱠᱚ ᱚᱵᱷᱟᱵᱚᱜ ᱜᱮᱭᱟ ᱟᱫᱚ ᱚᱱᱮ ᱡᱮ ᱢᱤᱫᱴᱮᱱ ᱩᱵᱟᱹᱥ ᱠᱟᱱᱟ᱾ ᱢᱤᱫ ᱫᱷᱟᱣ ᱠᱟᱛᱮ ᱵᱟᱝ ᱟᱲᱟᱜ ᱞᱮᱠᱚ ᱠᱷᱟᱱ ᱜᱮ ᱟᱫᱚ ᱦᱮᱸ ᱵᱟᱝ ᱫᱟᱲᱟ ᱞᱮᱠᱷᱟᱡ ᱫᱚ ᱚᱱᱮ ᱪᱮᱪᱟᱣ ᱜᱮᱠᱚ ᱛᱟᱦᱮᱱᱟ᱾
ᱦᱮᱸ ᱦᱮᱸ ᱦᱮᱸ, ᱮᱠᱫᱚᱢ᱾
ᱟᱨ ᱟᱯᱮ ᱥᱮᱫ ᱫᱚ ᱪᱮᱫ ᱞᱮᱠᱟ ᱚᱱᱠᱟ ᱵᱤᱨ ᱠᱚᱫᱚ ᱢᱮᱱᱟᱜ ᱠᱟᱫᱟ ᱥᱮ ᱵᱟᱝ?
ᱩᱸ ᱵᱤᱨ ᱠᱚ ᱢᱮᱱᱟᱜ ᱜᱮᱭᱟ ᱟᱞᱮ ᱥᱮᱫ ᱦᱚᱸ ᱚᱱᱠᱟ ᱜᱮ ᱚᱲᱟᱜ ᱥᱩᱨ ᱠᱷᱚᱱᱟᱜ ᱜᱮ ᱟᱞᱮ ᱥᱮᱫ ᱦᱚᱸ ᱵᱤᱨ ᱫᱚ᱾
ᱦᱩᱸ,
ᱦᱩᱸ,
ᱛᱚᱵᱮ ᱱᱤᱛᱚᱜ ᱛᱚ ᱤᱭᱟᱹ ᱠᱚ ᱚᱢᱚᱱᱚᱜ ᱠᱟᱱᱟ ᱯᱩᱴᱠᱟᱹ ᱟᱨ ᱩᱫ, ᱠᱚ ᱛᱟᱦᱚᱞᱮ ᱪᱮᱫ ᱞᱮᱠᱟ ᱚᱢᱚᱱ ᱠᱟᱱᱟ ᱱᱤᱭᱟᱹ ᱫᱷᱟᱣ᱾
ᱦᱮᱸ ᱚᱢ ᱚᱢᱚᱱ ᱠᱟᱱ ᱜᱮᱭᱟ ᱵᱷᱟᱜᱤ ᱜᱮ ᱪᱟᱞᱟᱣ ᱵᱟᱲᱟᱜ ᱠᱟᱱ ᱜᱮᱠᱚ ᱱᱚᱜ-ᱚᱭ ᱛᱮᱦᱤᱧ, ᱤᱧ ᱤᱧ ᱜᱚᱜᱚ ᱛᱟᱠᱚ ᱦᱚᱸᱠᱚ ᱪᱟᱞᱟᱣ ᱠᱟᱱᱟ ᱛᱮᱦᱤᱧ ᱫᱚ ᱵᱤᱨ ᱥᱮᱡ᱾ ᱟᱫᱚ ᱚᱠᱚᱭ ᱠᱚᱫᱚ ᱚᱱᱠᱟ ᱡᱟᱦᱟᱸᱭ ᱠᱚᱠᱚ ᱪᱟᱞᱟᱜ ᱠᱟᱱᱟ ᱩᱱᱠᱩ ᱩᱫ ᱠᱚᱦᱚᱸ ᱚᱢᱚᱱᱚᱜ ᱠᱟᱱᱟ ᱩᱱᱠᱩ ᱫᱚ ᱟᱠᱷᱹᱨᱤᱧ ᱞᱟᱹᱜᱤᱫ ᱠᱚᱫᱚ ᱡᱟᱦᱟᱸᱭ ᱩᱱᱠᱩ ᱫᱚ ᱥᱮᱛᱟᱜ ᱠᱷᱚᱱᱟᱜ ᱠᱚ ᱫᱟᱬᱟ ᱵᱟᱲᱟᱭ ᱫᱟ ᱫᱟᱬᱟᱱ ᱦᱩᱭᱩᱜ-ᱟ ᱛᱚ ᱡᱮ ᱚᱠᱟᱨᱮ ᱢᱮᱱᱟᱜ-ᱟ ᱚᱱᱟ ᱫᱚ ᱪᱤᱠᱟᱹᱢ ᱵᱟᱲᱟᱭ ᱚᱠᱟᱨᱮ ᱚᱢᱚᱱ ᱠᱟᱱᱟ ᱚᱱᱠᱟ ᱫᱟᱬᱟ ᱵᱟᱲᱟᱭ ᱫᱟᱠᱚ᱾
ᱦᱳᱭ᱾
ᱟᱞᱮ ᱚᱲᱟᱜ ᱦᱚᱲᱠᱚ ᱪᱟᱞᱟᱣ ᱠᱟᱱᱟ᱾ ᱟᱯᱮ ᱥᱮᱫ ᱫᱚ ᱵᱩᱴᱠᱟᱹ ᱠᱚᱠᱚ ᱚᱢᱚᱱᱚᱜ ᱜᱮᱭᱟ ᱥᱮ ᱵᱟᱝ?
ᱦᱳᱭ ᱯᱩᱴᱠᱟᱹ ᱚᱢᱚᱱ ᱟᱠᱟᱱ ᱟᱫᱚ ᱛᱮᱦᱤᱧ ᱫᱚ ᱯᱟᱴᱠᱟ ᱩᱫ ᱠᱚ ᱟᱹᱜᱩ ᱦᱩᱭ ᱠᱟᱱ ᱛᱟᱦᱮᱱ ᱜᱮᱭᱟ ᱾ᱥᱮᱛᱟᱜ ᱨᱮ ᱚᱱᱮ ᱢᱮᱨᱚᱢ, ᱢᱮᱨᱚᱢ ᱞᱟᱹᱜᱤᱫ ᱰᱟᱹᱨ ᱠᱚ ᱟᱹᱜᱩ ᱦᱩᱭᱱᱟ ᱛᱚ, ᱟᱫᱚ ᱯᱟᱴᱠᱟ ᱩᱫ ᱠᱚ ᱦᱟᱞᱟᱝ ᱟᱹᱜᱩ ᱦᱩᱭ ᱱᱟ᱾ ᱟᱫᱚ ᱯᱷᱩᱞ ᱮᱯ, ᱮᱴᱟᱜ ᱮᱴᱟᱜ ᱵᱟᱨ ᱡᱟᱹᱥᱛᱤ ᱡᱟᱦᱟᱸ ᱞᱮᱠᱟ ᱚᱢᱚᱱᱚᱜ ᱜᱮᱭᱟ ᱱᱤᱭᱟᱹ ᱫᱷᱟᱣ ᱫᱚ ᱚᱱᱠᱟ ᱵᱟᱝ ᱚᱢᱚᱱᱚᱜ ᱠᱟᱱᱟ᱾ ᱥᱮ ᱵᱟᱝ ᱚᱢᱚᱱ ᱠᱟᱱ ᱜᱮᱭᱟ᱾
ᱦᱩᱸ,
ᱟᱫᱚ ᱟᱹᱰᱤ ᱫᱤᱱ ᱠᱷᱚᱱ ᱟᱫ ᱟᱹᱰᱤ ᱫᱤᱱ ᱠᱷᱚᱡ ᱛᱚ ᱫᱟᱜ ᱡᱟᱹᱲᱤ ᱠᱚᱫᱚ ᱵᱟᱹᱱᱩᱜ ᱠᱟᱜᱼᱟ ᱛᱚ᱾ ᱟᱫᱚ ᱚᱱᱟ ᱦᱚᱛᱮᱫ ᱛᱮ ᱩᱫ ᱯᱩᱴᱠᱟᱹ ᱠᱚ ᱵᱟᱝ ᱚᱢᱚᱱ ᱥᱟᱹᱛ ᱟᱠᱟᱱ ᱜᱮᱭᱟ᱾
ᱚᱱᱟᱜᱮ ᱢᱚᱱᱮ ᱫᱚ, ᱚᱱᱟ ᱛᱮᱜᱮ ᱡᱟᱹᱱᱤᱡ ᱠᱷᱟᱱ ᱪᱮᱫᱟᱜ ᱥᱮ ᱱᱚᱜᱼᱚᱭ ᱵᱮᱥᱤ ᱫᱤᱱ ᱠᱷᱚᱱ ᱛᱚ ᱫᱟᱜ ᱫᱚ ᱵᱟᱭ ᱟᱨᱚᱢᱵᱷᱚ ᱠᱟᱫᱟ ᱞᱟᱦᱟ ᱛᱮᱫᱚ, ᱫᱟᱜᱽ ᱨᱮᱦᱚᱸᱭ ᱟᱨ ᱫᱚᱢᱮ ᱥᱤᱛᱩᱝ ᱦᱚᱸ ᱫᱚᱢᱮ, ᱥᱤᱛᱩᱝ ᱨᱮᱱᱟᱜ ᱡᱳᱨ ᱦᱚᱸᱛᱚ ᱫᱚᱢᱮ ᱛᱟᱦᱮᱸ ᱠᱟᱱᱟ ᱥᱮ᱾
ᱫᱟᱜ ᱡᱟᱦᱟᱸ ᱛᱤᱱᱟᱹᱜ ᱵᱟᱭ ᱫᱟᱜ ᱮᱫ ᱛᱟᱦᱮᱱᱟ ᱚᱱᱟ ᱠᱷᱚᱱ ᱡᱟᱹᱥᱛᱤ ᱥᱤᱛᱩᱝ ᱮᱫ ᱛᱟᱦᱮᱱᱟᱭ᱾ ᱟᱫᱚ ᱥᱟᱠᱟᱢ ᱠᱚ ᱥᱟᱠ ᱟᱫᱚ ᱥᱟᱠᱟᱢ ᱠᱚ ᱵᱟᱝ ᱥᱮᱸᱭᱟ ᱞᱮᱱᱠᱷᱟᱱ ᱫᱚ ᱳᱫ ᱯᱩᱴᱠᱟᱹ ᱦᱚᱸ ᱪᱤᱠᱟᱹᱛᱮ ᱚᱢᱚᱱᱚᱜᱼᱟ᱾
ᱦᱮᱸ ᱦᱮᱸ ᱦᱮᱸ ᱦᱮᱸ ᱦᱮᱸ, ᱛᱟᱦᱚᱞᱮ ᱠᱟᱹᱢᱤ ᱵᱟᱲᱟ ᱠᱚᱫᱚ ᱪᱮᱫ ᱚᱲᱟᱜ ᱠᱚᱨᱮ ᱜᱮ?
ᱦᱮᱸ ᱠᱟᱹᱢᱤ ᱵᱟᱲᱟ ᱠᱚᱫᱚ ᱚᱲᱟᱜ ᱠᱚᱨᱮ ᱜᱮ᱾
ᱚᱸᱻ ᱟᱨ ᱱᱤᱛᱚᱜ ᱫᱚ ᱱᱤᱛᱚᱜ ᱫᱚ ᱱᱤᱛᱚᱜ ᱫᱚ ᱯᱷᱟᱠᱟ ᱜᱮ ᱚᱠᱚᱭ ᱪᱟᱥ ᱠᱟᱹᱢᱤ, ᱠᱟᱹᱢᱤ ᱫᱚ ᱦᱮ ᱥᱮ ᱪᱮᱫ ᱚᱲᱟᱜ ᱠᱚᱨᱮ ᱫᱚ᱾
ᱦᱮᱸ ᱚᱲᱟᱜ ᱠᱚᱨᱮ ᱫᱚ ᱪᱟᱥ ᱠᱟᱹᱢᱤ ᱜᱮ ᱠᱟᱹᱢ ᱫᱚ ᱱᱤᱭᱟᱹ ᱜᱷᱟᱹᱲᱤᱡ ᱫᱚ ᱟᱫᱚ, ᱮᱴᱟᱜ ᱠᱚ ᱠᱟᱹᱢᱤ ᱵᱟᱹᱱᱩᱜ ᱠᱟᱫᱟ᱾
ᱛᱟᱦᱚᱞᱮ ᱦᱩᱲᱩ ᱵᱟᱫ ᱛᱮ ᱥᱚᱵᱡᱤ ᱠᱚᱫᱚ ᱵᱟᱯᱮ ᱨᱚᱦᱚᱭ ᱠᱟᱫᱟ?
ᱟᱫᱚ ᱥᱚᱵᱡᱤ ᱠᱚᱫᱚ ᱡᱟᱦᱟᱸ ᱠᱚᱞᱮ ᱨᱚᱦᱚᱭ ᱟᱠᱟᱫ ᱛᱟᱦᱮᱸᱱᱟ ᱚᱱᱟ ᱫᱚ ᱪᱟᱵᱟ ᱦᱮᱡ ᱠᱟᱱᱟ ᱟᱫᱚ ᱟᱞᱮ ᱫᱚ, ᱡᱟᱦᱟᱸ ᱠᱷᱮᱛᱨᱮᱞᱮ ᱥᱚᱵᱡᱤ ᱠᱚᱞᱮ ᱨᱚᱦᱚᱭ ᱜᱮᱭᱟ ᱚᱱᱟ ᱫᱚ ᱟᱫᱚ ᱪᱟᱥ ᱜᱮᱞᱮ ᱪᱟᱥ ᱜᱮᱭᱟ ᱛᱚ ᱟᱫᱚ ᱟᱞᱮᱭᱟᱜ ᱫᱚ ᱚᱱᱠᱟ ᱜᱚᱰᱟ ᱠᱷᱮᱛ ᱠᱚᱫᱚ ᱵᱟᱹᱱᱩᱜ ᱟᱠᱟᱜᱼᱟ᱾
ᱦᱩᱸ ᱦᱩᱸ ᱦᱩᱸ,
ᱟᱨ ᱟᱞᱮᱫᱚ ᱚᱱᱠᱟ ᱞᱮᱠᱟ ᱫᱟᱜᱽ ᱥᱩᱵᱤᱫᱟ ᱦᱚᱸ ᱵᱟᱹᱱᱩᱜ ᱟᱠᱟᱫ ᱛᱟᱞᱮᱭᱟ ᱟᱞᱮ ᱫᱚ ᱳᱭ ᱵᱟᱹᱭᱦᱟᱹᱲ ᱥᱮᱡ ᱨᱮ ᱥᱚᱵᱽᱡᱤ ᱠᱚᱫᱚᱞᱮ ᱨᱚᱦᱚᱭᱟ ᱠᱤᱨᱤᱧ ᱟᱠᱷᱨᱤᱧ ᱞᱟᱜᱟᱫ ᱜᱮ᱾ ᱫᱚ ᱠᱩᱧ ᱢᱮᱱᱟᱜ ᱟᱠᱟᱫᱟ ᱟᱨ ᱮᱢᱱᱮ ᱟᱞᱮ ᱥᱮᱫ ᱫᱚ ᱢᱤᱱᱤ ᱥᱮᱞᱚ ᱠᱚᱫᱚ ᱵᱟᱹᱱᱩᱜ ᱟᱠᱟᱫ ᱚᱱᱟ ᱛᱮᱜᱮ, ᱚᱱᱠᱟ ᱵᱷᱟᱵᱛᱮ ᱫᱚ ᱵᱟᱝ ᱨᱚᱦᱚᱭ ᱦᱩᱭᱩᱜ ᱜᱮᱭᱟ᱾ ᱵᱟᱠᱷᱟᱡ ᱟᱞᱮ ᱡᱟᱦᱟᱸ ᱯᱟᱥ ᱠᱚᱨᱮ ᱫᱚ ᱱᱟᱹᱭ ᱯᱟᱨᱚᱢ ᱦᱟᱱᱛᱮᱱ ᱠᱚᱫᱚ ᱢᱟᱱᱮ ᱟᱞᱮ ᱫᱚ ᱱᱟᱹᱭ, ᱠᱷᱚᱱ ᱦᱚᱸᱞᱮ ᱥᱟᱺᱜᱤᱧ ᱧᱚᱜ ᱜᱮᱭᱟ ᱟᱫᱚ ᱡᱟᱦᱟᱸᱭ ᱱᱟᱹᱭ ᱥᱩᱨ ᱠᱚᱨᱮ, ᱤᱭᱟᱹ ᱛᱟᱠᱚ ᱩᱱᱠᱩ ᱫᱚ ᱟᱫᱚ ᱥᱚᱥᱟ ᱠᱚ ᱵᱟᱹᱭᱥᱟᱹᱣ ᱠᱟᱫᱟ ᱱᱟᱹᱲᱤᱭᱟ ᱟᱠᱟᱱ ᱛᱟᱠᱚ ᱜᱮᱭᱟ᱾
ᱦᱮᱸ ᱦᱮᱸ, ᱮᱠᱫᱚᱢ ᱮᱠᱫᱚᱢ ᱟᱞᱮ ᱥᱮᱫ ᱦᱚᱸ ᱚᱱᱠᱟ ᱜᱮ ᱡᱟᱦᱟᱸᱭ ᱠᱚᱣᱟᱜ ᱠᱷᱮᱛ ᱠᱚᱫᱚ ᱚᱱᱠᱟ ᱜᱟᱹᱰᱭᱟᱹ ᱠᱚ ᱟᱞᱮᱥᱮᱫ ᱫᱚ ᱢᱮᱱᱟᱜᱼᱟ ᱜᱟᱹᱰᱭᱟᱹ ᱠᱚ ᱢᱮᱱᱟᱜᱼᱟ ᱜᱟᱰᱟ ᱠᱚ ᱚᱱᱟ ᱫᱷᱟᱨᱮ ᱫᱷᱟᱨᱮ ᱛᱮ᱾ ᱡᱟᱦᱟᱸᱭ ᱠᱚᱫᱚ ᱚᱱᱠᱟ ᱢᱟᱱᱮ ᱜᱷᱩᱴᱩᱧᱚᱜ ᱴᱟᱭᱤᱯ ᱧᱚᱜ ᱚᱱᱟ ᱠᱚ ᱢᱮᱱᱟᱜ ᱛᱟᱠᱚᱣᱟ ᱩᱱᱠᱩ ᱠᱚᱣᱟᱜ ᱫᱚ ᱦᱟᱸᱜ, ᱪᱟᱥ ᱫᱚᱠᱚ ᱱᱮᱛᱟᱨ ᱫᱚ ᱟᱥᱟᱲ ᱵᱚᱸᱜᱟ ᱫᱚ ᱱᱮᱛᱟᱨ ᱫᱚ ᱦᱟᱸᱜ ᱠᱚᱢ ᱫᱟᱜᱽ ᱛᱮᱜᱮ ᱜᱚᱡ ᱜᱚᱫᱚᱜᱼᱟ ᱵᱟᱠᱷᱟᱱ ᱡᱟᱦᱟᱱᱟᱜ ᱚᱱᱠᱟᱱᱟᱜ ᱠᱷᱮᱛ ᱨᱮᱫᱚ ᱵᱟᱝ ᱨᱚᱦᱚᱭ ᱜᱟᱱᱚᱜ-ᱟ ᱥᱚᱵᱡᱤ ᱠᱚ ᱫᱚ ᱚᱱᱮ ᱚᱱᱠᱟ ᱵᱟᱞᱤ, ᱪᱷᱟᱲᱟ ᱵᱟᱝ ᱜᱟᱱᱚᱜᱼᱟ ᱱᱮᱛᱟᱨ ᱫᱤᱱ ᱫᱚ ᱫᱟᱜᱽ ᱜᱟᱭ ᱚᱠᱟ ᱥᱚᱢᱚᱭ ᱪᱮᱫ ᱞᱮᱠᱟᱭ ᱫᱟᱜᱟ ᱵᱟᱝ ᱯᱨᱚᱛᱤᱫᱤᱱ ᱡᱩᱫᱤ ᱫᱟᱜᱟᱭ ᱦᱟᱜ ᱜᱚᱡ ᱠᱚᱫᱚ, ᱟᱞᱮ ᱦᱚᱸ ᱚᱱᱠᱟ ᱜᱮ ᱢᱮᱱᱟᱜ ᱛᱟᱞᱮᱭᱟ ᱚᱱᱟ ᱠᱚᱨᱮ ᱫᱚ ᱵᱮᱸᱜᱟᱲ ᱠᱚᱨᱮ ᱨᱚᱦᱚᱭ ᱟᱠᱟᱫᱟ᱾
ᱚᱸᱻ ᱟᱫᱚ ᱟᱞᱮᱭᱟᱜ ᱢᱟ ᱚᱱᱠᱟ ᱠᱷᱮᱛ ᱠᱚᱜᱮ ᱵᱟᱹᱱᱩᱜ ᱠᱟᱫᱟ᱾
ᱦᱳᱭ ᱦᱳᱭ ᱚᱱᱠᱟᱱᱟᱜ ᱠᱷᱮᱛ ᱞᱟᱜᱟᱜᱼᱟ ᱟᱫ ᱨᱚᱦᱚᱭ ᱞᱟᱹᱜᱤᱫ ᱫᱚ ᱱᱤᱭᱟᱹ ᱱᱚᱣᱟ ᱟᱥᱟᱲ ᱵᱚᱸᱜᱟ ᱫᱤᱱ ᱴᱟᱜ ᱫᱚ ᱵᱟᱠᱷᱟᱱ ᱮᱢᱱᱤ ᱫᱤᱱ ᱠᱚᱨᱮᱜ ᱫᱚ ᱦᱟᱸᱜ ᱡᱟᱦᱟᱸᱭ ᱛᱟᱦᱟ ᱨᱮ, ᱠᱟᱹᱴᱤᱡ ᱪᱩᱞᱩᱝ ᱫᱟᱜ᱾ ᱛᱟᱦᱮᱸ ᱞᱮᱠᱷᱟᱱ ᱜᱮ ᱦᱩᱭᱩᱜᱜᱼᱟ ᱚᱱᱟ ᱠᱚᱨᱮ ᱫᱚ ᱦᱮᱸ ᱵᱟᱝ, ᱟᱫᱚ ᱱᱤᱛᱚᱜ ᱫᱚ ᱵᱟᱝ ᱨᱚᱦᱚᱭ ᱠᱟᱛᱮ ᱦᱚᱸ ᱜᱚᱡ ᱜᱚᱫᱚᱜᱼᱟ ᱡᱩᱫᱤ ᱫᱚᱢᱮ ᱡᱟᱨᱠᱟᱜᱼᱟ᱾
ᱦᱮᱸ ᱦᱮᱸ,
ᱦᱩᱸᱦᱩᱸ᱾ ᱦᱩᱸ
ᱛᱟᱦᱚᱞᱮ ᱠᱟᱹᱢᱤ ᱠᱟᱡ ᱠᱚᱫᱚ ᱪᱮᱫ ᱠᱟᱹᱢᱤ ᱠᱟᱡ ᱦᱩᱭᱩᱜ ᱜᱮᱭᱟ ᱚᱲᱟᱜ ᱨᱮ,
ᱢᱤ ᱻᱤ ᱠᱚᱫᱚ ᱚᱲᱟᱜ ᱨᱮᱫᱚ ᱪᱮᱫ ᱦᱚᱸ ᱵᱟᱝ᱾ ᱚᱱᱟ ᱠᱚᱨᱮ ᱫᱚ ᱪᱮᱫ ᱦᱤᱡᱩᱜ ᱫᱚ ᱠᱟᱹᱢᱤ ᱱᱚᱣᱟ ᱮ ᱦᱩᱲᱩ ᱨᱚᱦᱚᱭ ᱠᱚᱜᱮ ᱱᱚᱣᱟ, ᱪᱟᱥ ᱵᱟᱥ ᱜᱮᱭᱟ ᱟᱨ ᱚᱱᱠᱟᱱᱟᱜ ᱫᱚ ᱠᱟᱹᱢᱤ ᱫᱚ ᱵᱟᱹᱱᱩᱜᱼᱟ, ᱟᱫᱚ ᱱᱚᱜᱚᱭ ᱚᱞᱚᱜ ᱯᱟᱲᱦᱟᱜ ᱦᱩᱭᱩᱜ ᱠᱟᱱ ᱜᱮᱭᱟ ᱠᱚᱞᱮᱡᱽ ᱠᱚ ᱠᱚᱢᱯᱞᱤᱴ᱾ ᱟᱣᱨᱮ ᱦᱩᱭᱩᱜᱼᱟ ᱦᱚᱸ ᱪᱟᱞᱟᱜ ᱠᱟᱱᱟ᱾
ᱦᱚᱸ ᱠᱚᱞᱮᱡᱽ ᱫᱚ ᱚᱠᱟᱴᱟᱜ ᱤᱭᱟᱹ ᱨᱮᱜᱮ ᱯᱟᱲᱦᱟᱣ ᱦᱩᱭᱩᱜ ᱠᱟᱱ ᱜᱮᱭᱟ?
ᱱᱚᱣᱟ ᱟᱵᱚᱣᱟᱜ ᱥᱟᱱᱛᱟᱞᱤ᱾
ᱦᱚᱸ ᱚᱱᱟ ᱠᱚᱢᱟ ᱛᱚ ᱟᱹᱰᱤ ᱵᱮᱥ, ᱦᱩᱸ ᱚᱱᱟ ᱢᱟ ᱞᱟᱹᱠᱛᱤ ᱠᱟᱱ ᱜᱮᱭᱟ᱾
ᱮᱠᱫᱚᱢ ᱮᱠᱫᱚᱢ ᱟᱵᱚᱣᱟᱜ ᱟᱵᱚᱣᱟᱜ ᱞᱤᱯᱤ ᱢᱮᱱᱟᱜ-ᱟ, ᱛᱩᱞᱩᱡ ᱡᱩᱫᱤ ᱵᱟᱵᱚᱱ ᱯᱟᱲᱦᱟᱜ-ᱟ, ᱛᱟᱦᱞᱮ ᱚᱠᱚᱭ ᱵᱚ ᱯᱟᱲᱦᱟᱜᱼᱟ?
ᱦᱳᱭ ᱟᱵᱚᱣᱟᱜ ᱡᱩᱫᱤ ᱟᱵᱚ ᱵᱟᱵᱚᱱ ᱯᱟᱲᱦᱟᱜ-ᱟ᱾
ᱦᱩᱸ ᱦᱩᱸ ᱪᱟᱞᱟᱜ ᱦᱩᱭᱩᱜ ᱠᱟᱱᱟ ᱠᱚᱞᱮᱡᱽ ᱪᱟᱞᱟᱜ ᱠᱟᱱᱟ ᱞᱟᱥᱴ ᱤᱭᱟᱨ ᱪᱟᱞᱟᱜ ᱠᱟᱱᱟ ᱱᱮᱛᱟᱨ ᱫᱚ ᱪᱟᱨ ᱵᱚᱪᱷᱚᱨ ᱠᱟᱫᱟ ᱠᱚᱛᱚ᱾
ᱦᱚᱸ ᱦᱚᱸ ᱦᱚᱸ ᱦᱚᱸ᱾
ᱦᱩᱸ᱾
ᱦᱩᱸ᱾
ᱦᱩᱸ, ᱟᱹᱵᱤᱱ ᱫᱚ ᱚᱞᱚᱜ ᱯᱟᱲᱦᱟᱜ ᱠᱚᱫᱚ ᱵᱟᱝ ᱵᱟᱹᱜᱤ ᱠᱟᱫᱟ ᱵᱤᱱ ᱥᱮ ᱪᱮᱫ?
ᱟᱹᱞᱤᱧ ᱫᱚ ᱠᱚᱞᱮᱡᱽ ᱢᱚᱞᱮᱡᱽ ᱯᱟᱲᱦᱟᱣ ᱠᱚᱫᱚᱞᱤᱧ ᱠᱚᱢᱯᱞᱤᱴ ᱠᱟᱫᱟ᱾ ᱟᱫᱚ ᱯᱟᱲᱦᱟᱣ ᱠᱚ ᱠᱚᱢᱯᱞᱤᱴ ᱯᱚᱨᱮ ᱟᱫᱚ ᱢᱤᱫ ᱵᱟᱨ ᱫᱷᱟᱣ ᱜᱟᱱ ᱧᱮᱞ ᱫᱚ ᱧᱮᱞ ᱦᱩᱭᱮᱱ ᱜᱮᱭᱟ ᱠᱟᱹᱢᱤ ᱠᱚᱨᱮᱱᱟᱜ ᱫᱚ᱾ ᱟᱫᱚ ᱠᱟᱹᱢᱤ ᱠᱚᱨᱮᱱᱟᱜ ᱟᱫᱚ ᱚᱝᱠᱟ ᱚᱲᱟᱜ ᱨᱮᱦᱚᱸ ᱡᱩᱫᱤ ᱵᱟᱝᱵᱮᱱ ᱠᱟᱹᱢᱤᱭᱟ᱾ ᱚᱱᱠᱟ ᱚᱲᱟᱜ ᱨᱮᱦᱚᱸ ᱦᱚᱲ ᱵᱟᱹᱱᱩᱜ ᱠᱚᱣᱟ ᱟᱫᱚ ᱚᱲᱟᱜ ᱨᱮᱦᱚᱸᱧ ᱧᱮᱞ ᱦᱩᱭᱩᱜ ᱜᱮᱭᱟ ᱟᱫᱚ ᱚᱱᱠᱟ ᱞᱮᱠᱟ ᱵᱷᱟᱵᱽ ᱛᱮᱫᱚ ᱵᱟᱝ ᱥᱚᱢᱚᱭᱚᱜ ᱦᱩᱭᱩᱜ ᱠᱟᱱᱟ, ᱛᱟᱦᱞᱮ ᱠᱷᱟᱱ ᱫᱚ ᱯᱟᱲᱦᱟᱣ ᱞᱟᱹᱜᱤᱫ ᱫᱚ ᱟᱞᱟᱫᱟ ᱥᱚᱢᱚᱭ ᱦᱚᱸ ᱫᱚᱨ
ᱮᱠᱫᱚᱢ ᱮᱠᱫᱚᱢ᱾ ᱟᱫᱚ ᱮᱠᱫᱚᱢ ᱥᱚᱢᱚᱭ-ᱟ, ᱟᱫᱚ ᱟᱵᱚ ᱫᱚ ᱡᱷᱚᱛᱚ ᱮᱠᱞᱟ ᱮᱠᱞᱟ ᱦᱚᱲ᱾ ᱦᱮᱸ ᱢᱤᱫ ᱵᱟᱨ ᱦᱚᱲ ᱫᱚ ᱦᱟᱸᱜ ᱡᱟᱞᱟ ᱫᱚ ᱡᱟᱞᱟᱜ ᱜᱮᱭᱟ᱾ ᱟᱨ ᱩᱱ ᱥᱚᱢᱚᱭ ᱫᱚ ᱵᱟᱵᱟ ᱛᱟᱠᱚ ᱫᱚ ᱦᱤᱸᱛᱚᱜ ᱫᱚ ᱩᱱᱟᱹᱜ ᱴᱟ ᱫᱚ ᱵᱟᱠᱚ ᱫᱟᱲᱮᱭᱟᱜ-ᱟ ᱦᱮᱸ ᱵᱟᱝ?
ᱦᱩᱸ, ᱟᱫᱚ ᱚᱱᱟ ᱦᱚᱛᱮᱡ ᱛᱮᱜᱮ ᱛᱚ ᱥᱚᱢᱚᱥᱥᱟ ᱨᱮ ᱟᱫᱚ ᱮᱠᱞᱟ ᱦᱚᱲ ᱫᱚ ᱵᱚᱰᱚ‌ ᱜᱮ ᱡᱟᱞᱟ ᱦᱩᱭ ᱟᱠᱟᱱᱟᱱᱟ᱾ ᱟᱫᱚ ᱦᱚᱲ ᱡᱚᱲ ᱟᱹᱰᱤ ᱦᱚᱲ ᱡᱚᱲ ᱟᱹᱣᱨᱤᱭᱟᱜ-ᱟ ᱛᱚ, ᱛᱟᱦᱞᱮ ᱚᱱᱛᱮ ᱛᱮᱦᱚᱸ ᱦᱚᱲ-ᱡᱚᱲ ᱦᱩᱭ ᱞᱮᱱᱠᱷᱟᱱ ᱫᱚ ᱱᱟᱦᱳᱭ ᱮᱠᱴᱩ ᱠᱟᱹᱢᱤ ᱠᱚᱦᱚᱸ ᱡᱩᱫᱤ ᱥᱩᱵᱤᱫᱟᱜ-ᱟ᱾ ᱛᱟᱦᱞᱮ ᱠᱷᱟᱱ ᱫᱚ ᱚᱱᱛᱮ ᱠᱷᱚᱱ ᱟᱨᱚ, ᱚᱱᱛᱮ ᱠᱷᱚᱱ ᱟᱨᱚ ᱵᱮᱥᱤ ᱯᱮᱥᱟᱨ ᱧᱩᱨᱦᱟᱹᱜ-ᱟ᱾ ᱚᱱᱟ ᱩᱱᱫᱚ ᱟᱫᱚ ᱥᱚᱝᱥᱟᱨ ᱥᱮ ᱟᱨᱚ ᱯᱩᱨᱟᱹᱴᱟ ᱧᱮᱞ ᱦᱩᱭᱩᱜ-ᱟ᱾
ᱦᱩᱸ ᱦᱩᱸ ᱦᱩᱸ᱾
ᱛᱟᱦᱞᱮ ᱠᱷᱟᱱ ᱫᱚ ᱵᱷᱟᱹᱵᱤᱛ ᱠᱟᱛᱮᱫ ᱟᱫᱚ ᱧᱮᱞ ᱦᱩᱭᱱᱟ᱾ ᱚᱠᱟ ᱥᱮᱫ ᱦᱚᱸ ᱟᱫᱚ ᱦᱚᱨ ᱰᱟᱦᱟᱨ ᱫᱚ ᱟᱫᱚ ᱵᱟᱹᱱᱩᱜ ᱟᱠᱟᱫᱟ᱾
ᱦᱩᱸ ᱦᱩᱸ᱾ ᱦᱳᱭ, ᱠᱚᱢᱯᱞᱤᱴ ᱠᱟᱫᱟᱵᱤᱱ ᱧᱮᱞᱵᱤᱱ ᱚᱝᱠᱟᱱᱟᱜ ᱡᱩᱫᱤ ᱡᱟᱸᱦᱟᱱᱟᱜ ᱠᱚ ᱧᱟᱢᱚᱜ ᱠᱷᱟᱱ ᱦᱮᱸ ᱵᱟᱝ᱾
ᱦᱳᱭ ᱮᱢᱱᱤ ᱛᱮᱫᱚᱞᱤᱧ ᱯᱟᱲᱦᱟᱣᱮᱫ ᱠᱚ ᱛᱟᱦᱮᱸᱡ ᱳᱭ ᱮᱢᱱᱤ ᱜᱤᱫᱽᱨᱟᱹ ᱠᱚᱫᱚ, ᱵᱟᱝ ᱫᱚ
ᱩᱸ, ᱦᱩᱸ ᱦᱩᱸ᱾
ᱟᱫᱚ ᱮᱢᱱᱤᱛᱮ ᱜᱤᱫᱽᱨᱟᱹ ᱟᱹᱛᱩ ᱴᱤᱭᱩᱥᱚᱱ ᱠᱚ ᱯᱟᱲᱦᱟᱣ ᱦᱩᱭᱩᱜ ᱜᱮᱭᱟ᱾
ᱦᱩᱸ ᱦᱩᱸ ᱚᱱᱟ ᱫᱚ ᱫᱚᱨᱠᱟᱨ ᱠᱟᱱ ᱜᱮ᱾ ᱵᱟᱲᱟᱭ ᱠᱟᱛᱮᱫ ᱫᱚ ᱩᱱᱠᱩ ᱫᱚ ᱚᱠᱚᱭ ᱵᱟᱠᱷᱟᱱ ᱯᱟᱲᱦᱟᱣ ᱠᱚᱣᱟ? ᱩᱱᱠᱩ ᱦᱚᱸ ᱯᱟᱲᱦᱟᱣ ᱢᱤᱫᱴᱟᱝ ᱵᱷᱟᱜᱤ ᱡᱤᱱᱤᱥ ᱠᱟᱱᱟ ᱱᱚᱣᱟ ᱵᱟᱠᱷᱟᱱ ᱫᱚ ᱩᱱᱟᱹᱜ ᱩᱱᱟᱹᱜ ᱥᱟ ᱩᱱᱟᱹᱜ ᱥᱟᱺᱜᱤᱧᱮᱢ ᱯᱟᱲᱦᱟᱣᱱᱟ᱾ ᱡᱮ ᱴᱤᱭᱩᱥᱚᱱ ᱠᱚ ᱵᱟᱢ ᱯᱟᱲᱦᱟᱣ ᱠᱚᱣᱟ ᱡᱟᱦᱟᱸ, ᱚᱱᱟ ᱡᱟᱦᱟᱸ ᱢᱟᱦᱟᱸ ᱞᱮᱠᱟ ᱛᱚ ᱢᱟᱱᱮ ᱥᱚᱝᱥᱟᱨ ᱫᱚ ᱠᱤᱪᱷᱩᱴᱟ ᱡᱟᱦᱟᱸ ᱛᱤᱱᱟᱹᱜ ᱠᱟᱛᱮᱫ ᱨᱮᱦᱚᱸ ᱛᱚ ᱧᱟᱢᱚᱜ-ᱟ ᱦᱮᱸ ᱵᱟᱝ᱾
ᱦᱳᱭ ᱦᱳᱭ᱾
ᱱᱤᱡᱮᱨᱟᱜ ᱠᱷᱚᱨᱚᱪ ᱫᱚ ᱨᱟᱠᱟᱵᱚᱜ ᱜᱮᱭᱟ᱾
ᱦᱩᱸ᱾
ᱦᱩᱸ᱾
ᱟᱫᱚ ᱟᱵᱚᱣᱟᱜ ᱥᱚᱢᱚᱥᱥᱟ ᱛᱚ ᱚᱸᱰᱮ ᱜᱮ ᱦᱤᱡᱩᱜ-ᱟ ᱡᱟᱦᱟᱸᱭ ᱠᱚᱣᱟᱜ ᱛᱟᱸᱦᱮᱱ ᱜᱮᱭᱟ ᱩᱝᱠᱩ ᱵᱟᱝᱠᱚ ᱞᱟᱦᱟᱜ-ᱟ᱾ ᱟᱨ ᱡᱟᱦᱟᱸᱭ ᱠᱚ ᱵᱟᱹᱱᱩᱜᱼᱟ ᱞᱟᱦᱟ ᱠᱟᱛᱮᱫ ᱨᱮᱦᱚᱸ ᱟᱫᱚ ᱥᱚᱵᱚᱜᱟ ᱚᱱᱠᱟ ᱞᱮᱠᱟ ᱵᱟᱝ ᱦᱩᱭ ᱥᱟᱹᱨᱤᱜ ᱜᱮᱭᱟ
ᱦᱩᱸ ᱦᱩᱸ ᱦᱩᱸ ᱦᱩᱸ ᱦᱩᱸ ᱚᱱᱠᱟᱜᱮ ᱪᱟᱞᱟᱳ ᱠᱷᱟᱱ ᱜᱮ ᱦᱩᱭᱩᱜ ᱠᱟᱱᱟ ᱦᱩᱭ ᱫᱚ
ᱦᱩᱸ ᱢᱟ ᱢᱚᱱᱮ ᱛᱚ ᱢᱮᱱᱟᱜ ᱜᱮᱭᱟ ᱠᱤᱱᱛᱩ ᱢᱚᱱᱮ ᱠᱟᱛᱮᱫ ᱪᱤᱠᱟᱹᱭᱟᱢ ᱪᱮᱜ
ᱦᱩᱸ ᱦᱩᱸ
ᱦᱮᱸ ᱚᱱᱟᱛᱮ ᱡᱚᱠᱷᱚᱱ ᱟᱵᱚ ᱯᱟᱲᱦᱟᱜ ᱠᱟᱱᱟᱢ ᱥᱮ ᱢᱚᱸᱡᱽ ᱛᱮᱜᱮ ᱯᱟᱲᱦᱟᱜ ᱢᱮ ᱛᱚ ᱱᱤᱛ ᱠᱷᱚᱱᱜᱮ ᱱᱤᱛ ᱠᱷᱚᱱᱜᱮ ᱠᱳᱪᱤᱝ ᱠᱚᱫᱚ ᱦᱟᱛᱟᱣ ᱫᱚᱨᱠᱟᱨ ᱠᱟᱱᱟ ᱡᱮᱦᱩᱛᱩ ᱠᱚᱞᱮᱡᱽ ᱮᱢ ᱯᱟᱲᱦᱟᱜ ᱠᱟᱱᱟ ᱚᱱᱟ ᱠᱟᱨ ᱱᱤᱛᱚᱜ ᱵᱟᱢ ᱯᱟᱲᱦᱟᱣ ᱞᱮᱱᱠᱷᱟᱱ ᱟᱢ ᱠᱚᱞᱮᱡᱽ ᱪᱟᱵᱟ ᱠᱟᱛᱮ ᱡᱚᱠᱷᱚᱱᱮᱢ ᱯᱟᱲᱦᱟᱜᱼᱟ ᱩᱱ ᱥᱚᱢᱚᱭ ᱟᱫᱚ ᱚᱱᱟ ᱵᱟᱝ ᱤᱭᱟᱹᱜ ᱜᱮ
ᱯᱟᱲᱦᱟᱜ ᱯᱟᱲᱦᱟᱜ ᱛᱮᱜᱮ ᱯᱟᱲᱦᱟᱜ ᱫᱚ ᱥᱟᱱᱟᱣᱟ ᱯᱟᱲᱦᱟᱜ ᱢᱩᱪᱟᱹᱫ ᱠᱟᱛᱮ ᱟᱫᱚ ᱚᱱᱮ ᱛᱚᱵᱮ ᱱᱤᱛᱚᱜ ᱫᱚ ᱩᱱᱟᱜ ᱵᱷᱟᱠᱤ ᱫᱚ ᱩᱱᱟᱹᱜ ᱴᱟ ᱫᱚ ᱩᱱ ᱥᱚᱢᱚᱭ ᱫᱚ ᱤᱭᱟᱹᱴᱟᱜ ᱫᱚ ᱵᱟᱝ ᱛᱟᱦᱮᱱ ᱛᱟᱵᱚᱱ ᱩᱱ ᱥᱚᱢᱚᱭ ᱱᱟ ᱦᱟᱯᱮ ᱯᱟᱸᱡᱟ ᱵᱟᱲᱟ ᱦᱩᱭᱩᱜᱼᱟ ᱪᱟᱹᱠᱨᱤ ᱠᱚ ᱧᱮᱞ ᱵᱟᱲᱟ ᱦᱩᱭᱩᱜᱼᱟ᱾ ᱛᱚᱠᱷᱚᱱ ᱫᱚ ᱟᱨ ᱱᱤᱛᱚᱜ ᱠᱷᱚᱱᱟᱜ ᱡᱚᱫᱤ ᱯᱟᱲᱦᱟᱣ ᱠᱟᱜᱟ ᱛᱟᱦᱚᱞᱮ ᱩᱱ ᱫᱚ ᱠᱚᱢ ᱠᱷᱟᱹᱴᱟᱹᱞᱤ ᱛᱮᱜᱮᱢ ᱫᱟᱲᱮᱭᱟᱜᱼᱟ ᱡᱟᱦᱟᱱᱟᱜ ᱜᱮ ᱦᱮᱸ ᱵᱟᱝ᱾
ᱦᱳᱭ ᱦᱳᱭ
ᱦᱮᱸ ᱚᱱᱠᱟ ᱜᱮᱯ ᱯᱟ
ᱚᱱᱟ ᱜᱮᱛᱚ ᱟᱵᱚᱨᱮᱱ ᱦᱲᱟᱜ ᱠᱚᱨᱮ ᱫᱚ ᱚᱲᱟᱜ ᱠᱚᱨᱮ ᱫᱚ ᱟᱫᱚ ᱤᱭᱟᱹ ᱠᱚᱫᱚ ᱮᱢᱱᱤ ᱡᱤᱱᱤᱥ ᱡᱚᱲᱟ ᱠᱚᱫᱚ ᱢᱮᱱᱟᱜ
ᱦᱮᱸ ᱡᱤᱱᱤᱥ ᱡᱚᱞᱟ ᱢᱮᱱᱟᱜ ᱠᱚᱣᱟ ᱰᱟᱝ ᱰᱟᱝᱨᱤ ᱢᱮᱱᱟᱜ ᱠᱚᱣᱟ ᱢᱮᱨᱚᱢ ᱠᱚ ᱢᱮᱱᱟᱜ ᱠᱚᱣᱟ᱾
ᱦᱩᱸ
ᱩᱱᱠᱩ ᱠᱚᱦᱚ ᱟᱲᱟᱜ ᱵᱟᱲᱟ ᱦᱩᱭᱩᱜ ᱜᱮᱭᱟ ᱟᱫᱚ ᱛᱮᱦᱧ ᱫᱚ ᱵᱟᱝ ᱟᱲᱟᱜ ᱦᱩᱭᱩ ᱠᱟᱱᱟ ᱛᱮᱦᱮᱧ ᱫᱚ ᱦᱮᱸ ᱤᱧᱵᱟ ᱜᱮ ᱟᱲᱟᱜ ᱠᱟᱜ ᱠᱚᱣᱟ ᱚᱱᱛᱮ ᱛᱟᱯᱮ ᱤᱧᱜᱮ ᱠᱟᱹᱴᱤᱡ ᱵᱤᱨ ᱥᱤᱧ ᱤᱫᱤ ᱞᱮᱠᱚ ᱜᱮ ᱡᱩᱫᱤᱧ ᱧᱟᱢ ᱠᱚ ᱠᱷᱟᱱ ᱯᱩᱴᱠᱟᱹ ᱢᱩᱴᱠᱟᱹ ᱞᱟᱹᱭᱫᱟ
ᱦᱚᱸ ᱟᱞᱤᱧ ᱦᱚ ᱩᱱᱤ ᱢᱟ ᱨᱩᱢ ᱠᱚᱞᱤᱧ ᱟᱲᱟᱜ ᱠᱟᱜ ᱠᱚ ᱠᱷᱮᱛ ᱥᱮ ᱵᱚᱞᱮ ᱠᱟᱹᱴᱤᱡ ᱵᱟᱝᱠᱚ ᱟᱹᱛᱤᱧ ᱞᱮᱠᱷᱟᱡ ᱫᱚ ᱚᱲᱟᱜ ᱨᱮᱫᱚ ᱥᱟᱨᱟ ᱜᱷᱟᱹᱲᱤᱡ ᱠᱚ
ᱦᱮᱸ ᱦᱮᱸ ᱦᱮᱸ ᱦᱩᱸ ᱦᱩᱸ ᱦᱩᱸ ᱦᱩᱱᱠᱩ ᱫᱚ ᱚᱱᱠᱟᱜᱮ ᱦᱩᱸ ᱦᱩᱸ ᱫᱚᱢᱮ ᱠᱚ ᱨᱟᱜᱟ ᱦᱟᱜ ᱥᱟᱨᱟ ᱠᱷᱚᱱ
ᱦᱩᱸ ᱟᱫᱚ ᱚᱲᱟᱜ ᱠᱚ ᱦᱟᱸᱫᱚᱲ ᱠᱟᱜ-ᱟ ᱠᱚ
ᱦᱩᱸ ᱦᱩᱸ ᱦᱩᱸ
ᱟᱯᱮ ᱫᱚ ᱚᱱᱮ ᱦᱩᱲᱩ ᱫᱚ ᱵᱟᱨ ᱫᱷᱟᱣ ᱯᱮ ᱨᱚᱦᱚᱭ ᱜᱮᱭᱟ ᱥᱮ ᱢᱤᱫ ᱫᱷᱟᱣ ᱜᱮ?
ᱩᱸ ᱵᱟᱝ ᱦᱩᱲᱩ ᱫᱚ ᱟᱞᱮ ᱫᱚ ᱢᱤᱫ ᱫᱷᱟᱣ ᱜᱮᱞᱮ ᱨᱚᱦᱚᱭ ᱜᱮᱭᱟ᱾
ᱚ
ᱵᱟᱨ ᱫᱷᱟᱣ ᱞᱮᱠᱟᱱᱟᱜ ᱫᱚ ᱚᱱᱠᱟ ᱫᱚ ᱵᱟᱝ ᱵᱟᱹᱱᱩᱜ ᱛᱟᱞᱮᱭᱟ ᱟᱞᱮ ᱫᱚ ᱥᱮᱞᱩ ᱠᱚᱦᱚᱸ ᱵᱟᱹᱱᱩᱜᱼᱟ ᱟᱨ ᱠᱮᱱᱮᱞ ᱦᱚᱸ ᱵᱟᱹᱱᱩᱜ ᱛᱟᱞᱮᱭᱟ ᱟᱞᱮ ᱥᱮᱫ ᱫᱚ ᱜᱟᱰᱟ ᱢᱮᱱᱟᱜ ᱛᱟᱞᱮᱭᱟ ᱟᱫᱚ ᱜᱟᱰᱟ ᱫᱟᱜ ᱫᱚ ᱚᱱᱠᱟ ᱫᱚ ᱵᱟᱝ ᱛᱟᱦᱮᱱ ᱜᱮᱭᱟ ᱵᱟᱨ ᱫᱷᱟᱣ ᱪᱟᱥ ᱞᱮᱠᱟ ᱫᱚ ᱥᱚᱵᱡᱤ ᱠᱚᱫᱚ ᱦᱩᱭᱩᱜᱼᱟ᱾ᱦᱩᱲᱩ ᱠᱚᱫᱚ ᱵᱟᱝ ᱦᱩᱭᱩᱜᱼᱟ᱾
ᱚ
ᱱᱚᱣᱟ ᱡᱮᱢᱚᱱ ᱤᱭᱟᱹ ᱠᱚᱞᱮ ᱫᱚ ᱦᱩᱭᱩᱜ ᱜᱮᱭᱟ ᱠᱷᱚᱥᱞᱟ ᱠᱚ ᱛᱩᱲᱤ ᱠᱚ
ᱦᱩᱸ
ᱱᱚᱣᱟ ᱠᱚᱫᱚ ᱨᱚᱦᱚᱭᱟ ᱚᱱᱟᱠᱚᱫᱚ ᱦᱩᱭᱩᱜ ᱜᱮᱭᱟ ᱛᱚᱵᱮ ᱦᱩᱲᱩ ᱫᱚ ᱵᱟᱨ ᱫᱷᱟᱣ ᱫᱚ ᱵᱟᱝ ᱦᱩᱭᱩᱜᱼᱟ ᱢᱤᱫ ᱫᱷᱟᱣ ᱜᱮ
ᱦᱚᱸ᱾
ᱟᱵᱚ ᱥᱮᱫ ᱫᱚ ᱟᱯᱮ ᱦᱚᱸ ᱢᱤᱫ ᱫᱷᱟᱣ ᱜᱮ ᱥᱮ ᱪᱮᱫ?
ᱦᱳᱭ ᱦᱳᱭ᱾
ᱦᱩᱸ᱾ ᱦᱩᱸ᱾ ᱚᱝᱠᱟᱜᱮ ᱟᱞᱮ ᱫᱟᱜ ᱟᱵᱚ ᱥᱮᱫ ᱫᱚ ᱟᱵᱚ ᱫᱚ ᱚᱝᱠᱟ ᱩᱸ ᱵᱤᱨ ᱫᱤᱥᱚᱢ ᱦᱚᱲ ᱫᱚ ᱚᱝᱠᱟ ᱫᱟᱜ ᱫᱟᱜ ᱫᱚ ᱚᱝᱠᱟ ᱫᱚ ᱵᱟᱭ ᱦᱩᱸ, ᱫᱟᱜ ᱨᱮᱱᱟᱜ ᱜᱮ ᱵᱤᱥᱤ ᱚᱵᱷᱟᱛ ᱛᱟᱵᱚ ᱪᱮᱫᱟᱜ ᱥᱮᱞᱚ ᱠᱚᱫᱚᱦᱟᱸᱜ ᱵᱟᱱᱩᱜ ᱛᱟᱵᱚᱱᱟ ᱛᱚ᱾
ᱦᱳᱭ ᱟᱨ ᱟᱵᱚᱣᱟᱜ ᱚᱱᱟᱜᱮ ᱢᱤᱫᱴᱮᱱ ᱚᱥᱩᱵᱤᱫᱟ ᱛᱟᱵᱚᱱ᱾ ᱛᱟᱨ ᱢᱟ ᱧᱩᱛ ᱧᱩ ᱫᱟᱜ ᱦᱚᱸ ᱟᱨᱚ ᱥᱮ ᱴᱟᱭᱤᱢ ᱠᱚᱞ ᱠᱚ ᱠᱚᱱᱳ ᱨᱚᱠᱚᱢ ᱠᱚ ᱟᱹᱜᱩᱣᱟᱜ ᱞᱮ ᱛᱟᱦᱮᱸᱡ ᱚᱱᱟ ᱦᱚᱸ ᱟᱨᱚ ᱵᱚᱱᱫᱚ ᱤᱭᱟᱹ ᱠᱟᱱᱟ᱾
ᱚ, ᱵᱟᱝ ᱟᱞᱮ ᱥᱮᱫ ᱫᱚ ᱴᱟᱭᱤᱢ ᱠᱚᱞ ᱫᱚ ᱱᱤᱛᱚᱜ ᱪᱟᱞᱟᱜ ᱠᱟᱱ